ᱟᱸᱡᱚᱢᱚᱜ ᱠᱟᱱᱟ
ᱦᱮᱸ ᱨᱚᱲ ᱟᱡᱚᱢᱚᱜ ᱠᱟᱱᱟ।
ᱚ
ᱪᱤᱠᱟᱹᱭ ᱪᱮᱫ ᱮᱢ ᱪᱤᱠᱟᱹᱭ ᱫᱟ?
ᱤᱧ ᱱᱚᱜ-ᱚᱭ ᱜᱩᱯᱤ ᱠᱟᱹᱱᱟᱹᱧ।
ᱟᱪᱪᱷᱟ ᱤᱧ ᱦᱚ ᱫᱟᱲᱟᱱ ᱫᱟᱲᱟᱱᱤᱧ ᱪᱟᱞᱟᱜ ᱠᱟᱱᱟ ᱫᱟᱲᱟᱱ।
ᱚᱻ ᱚᱠᱟᱨᱮ
ᱦᱮᱸ ᱞᱟᱹᱭᱫᱤᱧ ᱚᱠᱟᱨᱮ?
ᱱᱚᱜᱼᱚᱱᱛᱮ ᱨᱟᱥᱛᱟ ᱫᱟᱨᱤ ᱤᱧ ᱫᱟᱲᱟᱱᱤᱧ ᱪᱟᱞᱟᱜ ᱠᱟᱱᱟ ᱵᱤᱠᱮᱞ ᱵᱮᱞᱟ ᱫᱚ
ᱚ ᱢᱟᱱᱮ ᱤᱧᱫᱩᱧ ᱞᱟᱹᱭᱮᱫ ᱛᱟᱦᱮ ᱚᱱᱠᱟ ᱥᱟ ᱤᱭᱟᱹ ᱦᱚᱭᱛᱚ ᱡᱟᱹᱱᱤᱡ ᱮ ᱥᱟᱺᱜᱤᱧ ᱟᱨᱠᱤ ᱪᱟᱞᱟᱜ ᱠᱟᱱᱟᱢ ᱚ ᱟᱛᱳ ᱫᱟᱲᱟᱱ ᱚᱱᱠᱟ ᱞᱟᱹᱭ ᱢᱮ
ᱦᱩᱸ ᱞᱟᱹᱭ ᱢᱮᱥᱮ ᱤᱭᱟᱹ ᱛᱳᱢᱟᱨ ᱱᱮᱛᱟᱨᱟᱜ ᱡᱩᱜᱽ ᱨᱮ ᱥᱮ ᱦᱮᱸ ᱥᱮ
ᱟ ᱦᱮᱸ ᱞᱟᱹᱭ ᱢᱮ
ᱪᱮᱫ ᱵᱮᱵᱽᱥᱟ ᱦᱮᱸ ᱪᱮᱫ ᱵᱮᱵᱽᱥᱟ ᱠᱚᱨᱟᱣ ᱞᱮᱠᱷᱟᱱ ᱱᱟᱯᱟᱭᱚᱜᱼᱟ ᱞᱟᱹᱭ ᱢᱮᱥᱮ?
ᱱᱤᱛᱚᱜ
ᱦᱮᱸ ᱠᱚᱢ ᱯᱩᱸᱡᱤ ᱛᱮ ᱫᱟᱢ ᱢᱟᱱᱮ ᱢᱤᱫᱴᱮᱡ ᱢᱚᱱᱮ ᱦᱩᱭᱩᱜ ᱠᱟᱱᱟ ᱵᱮᱵᱥᱟ ᱠᱚᱨᱟᱣ ᱦᱩᱭᱩᱜᱼᱟ ᱦᱮᱸ ᱠᱚᱢ ᱯᱚᱸᱡᱤ ᱛᱮ ᱪᱮᱫ ᱵᱮᱵᱥᱟ ᱠᱚᱨᱟᱣ ᱞᱮᱠᱷᱟᱱ ᱱᱟᱯᱟᱭᱚᱜᱼᱟ
ᱩᱸᱜᱻ ᱤᱧ ᱛᱚ ᱢᱟᱨᱦᱟ ᱠᱟᱱᱟᱹᱧ ᱤᱧ ᱛᱚ ᱱᱚᱣᱟ ᱜᱮ ᱢᱤᱫ ᱢᱤᱫ ᱤᱭᱟᱹ ᱫᱚ ᱱᱚᱣᱟᱧ ᱢᱮᱱ ᱫᱟᱲᱮᱭᱟᱢᱟ ᱮᱸᱜ ᱥᱩᱠᱨᱤ ᱟᱨ ᱵᱟᱠᱷᱟᱱ ᱤᱧᱤᱧ ᱞᱟᱹᱭᱟᱢ ᱠᱟᱱᱟ ᱟᱸᱜᱻ ᱥᱩᱠᱨᱤ ᱢᱟ ᱦᱮᱸ ᱜᱮ ᱟᱢ ᱥᱤᱢ ᱟᱹᱥᱩᱞ ᱠᱚᱢ
ᱥᱤᱢ ᱵᱟᱝ ᱥᱤᱢ ᱥᱤᱢ ᱫᱚ ᱢᱤᱫᱴᱮᱱ ᱥᱤᱢ ᱛᱤᱱᱟᱹᱜ ᱫᱤᱱ ᱦᱟᱨᱟᱜᱼᱟ ᱢᱤᱫᱴᱮᱱ ᱥᱤᱢ ᱢᱚᱴᱟ ᱢᱩᱴᱤ
ᱢᱤᱫᱴᱟᱝ ᱥᱤᱢ ᱢᱟᱱᱮ ᱫᱮᱥᱤ ᱥᱤᱢ ᱩᱱᱠᱩ ᱤᱭᱟᱹ ᱯᱷᱟᱨᱢᱟᱨ ᱞᱟᱹᱜᱤᱫ ᱫᱚᱢᱟᱹᱧ ᱞᱟᱹᱭᱟᱢ ᱠᱟᱱᱟ ᱫᱮᱥᱤ ᱥᱤᱢ ᱦᱮᱸ ᱩᱱᱤ ᱟᱻ ᱳᱭ ᱢᱤᱫ ᱠᱤᱡᱤ ᱦᱳᱭᱳᱜ ᱛᱮ ᱞᱟᱜᱟ ᱟᱭᱟ ᱰᱷᱮᱨ ᱫᱤᱱ ᱜᱮ ᱟᱨ ᱳᱭ ᱪᱟ ᱟᱸᱜ ᱪᱟᱨ ᱛᱷᱮᱠᱮ ᱯᱟᱸᱪ ᱢᱟᱥ ᱜᱟᱱ ᱫᱚ ᱞᱟᱜᱟᱜᱼᱟ
ᱪᱟᱨ ᱯᱟᱸᱪ ᱢᱟᱥ ᱛᱟᱦᱚᱞᱮ ᱞᱚᱥ ᱜᱮᱛᱚ ᱛᱟᱦᱚᱞᱮ ᱛᱚ
ᱞᱚ ᱟᱸᱡᱚᱢᱟᱢ ᱛᱚ
ᱦᱮᱸ
ᱮᱜᱻ ᱟᱢ ᱫᱚ ᱥᱟᱵ ᱠᱟᱜ ᱢᱮᱫᱴᱟᱝ ᱥᱤᱢ ᱥᱤᱢ ᱮᱸᱜᱟᱭ ᱢᱮᱫᱴᱮᱱ ᱢᱤᱫ ᱫᱷᱟᱣ ᱨᱮᱭ ᱦᱚᱯᱚᱱ ᱠᱚᱣᱟᱭ ᱵᱟᱨᱚᱴᱤ ᱵᱟᱨᱚᱴᱤ ᱠᱷᱚᱱ ᱡᱩᱫᱤ ᱟᱢ ᱟᱴᱴᱤ ᱦᱚᱯᱚᱱ ᱜᱮ ᱡᱩᱫᱤ ᱠᱚ ᱦᱟᱨᱟᱜ ᱛᱟᱢᱟ ᱴᱷᱤᱠᱴᱷᱟᱠ ᱟᱨ ᱟᱨ ᱢᱮᱜ ᱢᱤᱫ ᱠᱤᱡᱤ ᱠᱟᱛᱮᱫ ᱟᱢ ᱵᱚᱥᱚᱨ ᱫᱤᱱ ᱡᱩᱫᱤᱢ ᱫᱚᱦᱚ ᱠᱚᱣᱟ ᱵᱚᱥᱷᱚᱨ ᱫᱤᱱ ᱛᱮ ᱟᱢ ᱳᱭ ᱫᱩ ᱠᱤᱡᱤ ᱛᱷᱮᱠᱮ ᱵᱮᱥᱤ ᱠᱚ ᱳᱡᱚᱱ ᱠᱚ ᱦᱩᱭᱩᱜ-ᱟ ᱟᱨ ᱡᱚᱢ ᱛᱮᱫᱚ ᱟᱢ ᱫᱚ ᱜᱚᱢ ᱡᱩᱫᱤᱢ ᱡᱚᱢ ᱫᱚᱦᱚ ᱫᱟᱲᱮᱭᱟ ᱟᱠᱚᱣᱟ ᱟᱨᱦᱚᱸ ᱵᱷᱟᱜᱮ-ᱟ ᱟᱨ ᱩᱱᱠᱩ ᱫᱮᱥᱤ ᱥᱤᱢᱟᱜ ᱢᱤᱫᱴᱟᱝ ᱢᱤᱫᱴᱟᱝ ᱡᱩᱫᱤ ᱠᱟᱞᱚᱴ ᱠᱚ ᱦᱩᱭᱩᱜ ᱛᱟᱢᱟ ᱩᱱ ᱩᱥ ᱪᱟᱨᱥᱚ ᱛᱷᱮᱠᱮ ᱥᱟᱲᱮ ᱪᱟᱨᱥᱚ ᱴᱟᱠᱟ ᱠᱤᱡᱤ ᱠᱟᱛᱮᱫ ᱠᱚ ᱦᱟᱛᱟᱣᱮᱫ ᱠᱚᱣᱟ ᱟᱠᱷᱨᱤᱧ ᱟᱨ ᱥᱟᱺᱰᱤ ᱢᱟ ᱟᱞᱟᱫᱟ ᱫᱟᱢ ᱛᱮᱠᱚ ᱪᱟᱞᱟᱜ-ᱟ ᱩᱱᱠᱩ ᱫᱚ ᱟᱨᱦᱚᱸ ᱟᱞᱟᱫᱟ ᱢᱟᱱᱮ ᱠᱚᱢ ᱤᱭᱟᱹ ᱛᱮᱫᱚ ᱠᱤᱱᱛᱩ ᱠᱷᱚᱨᱚᱪ ᱠᱚᱢ ᱛᱮᱠᱷᱟᱱ ᱫᱚ ᱟᱢᱫᱚ ᱥᱤᱢ ᱛᱮᱦᱚᱸ ᱠᱤᱱᱛᱩ ᱵᱷᱟᱜᱮ ᱜᱮ ᱢᱮᱱᱟᱜ-ᱟ᱾ ᱟᱫᱚ ᱢᱳᱴ ᱠᱚᱛᱷᱟ ᱦᱩᱭᱩᱜ ᱠᱟᱱᱟ ᱥᱤᱢ ᱫᱚ ᱮ ᱟᱢ ᱫᱚ ᱠᱤᱱᱛᱩ ᱚᱱᱮ ᱨᱟᱱ ᱠᱚ ᱵᱩᱡᱫᱟᱢ ᱛᱚ ᱥᱤᱢ ᱨᱳᱜᱽ ᱫᱚ ᱢᱤᱫ ᱢᱤᱫᱴᱟᱝ ᱥᱤᱡᱮᱱ ᱵᱩᱡᱷᱮ ᱜᱮ ᱦᱤᱡᱩᱜ-ᱟᱥᱮ᱾
ᱦᱩᱸ,
ᱚᱱᱟ ᱥᱤᱡᱮᱱ ᱵᱩᱡᱷᱮ ᱚᱱᱟ ᱨᱟᱱ ᱮᱢᱟ ᱠᱚ ᱦᱩᱭᱩᱜ ᱛᱟᱢᱟ᱾
ᱦᱩᱸ ᱚᱱᱟ ᱜᱮ ᱛᱟᱢᱟᱱᱮᱧ ᱢᱮᱱᱫᱟ ᱪᱮᱫ ᱪᱟ ᱢᱤᱫᱴᱮᱱ ᱥᱩᱠᱨᱤ ᱪᱟᱥ ᱜᱤᱧ ᱢᱚᱱᱮ ᱟᱠᱟᱫ-ᱟ ᱡᱚᱛᱚ ᱢᱟᱱᱮ᱾
ᱦᱮᱸ ᱥᱩᱠᱨᱤ ᱪᱟᱥ ᱦᱚᱸ ᱴᱷᱤᱠ ᱜᱮᱭᱟ ᱠᱤᱱᱛᱩ ᱥᱩᱠᱨᱤ ᱪᱟᱥ ᱫᱟᱢ ᱫᱚ ᱵᱟᱹᱲᱛᱤ ᱠᱟᱱᱛᱮ ᱩᱱᱤ ᱞᱟᱹᱜᱤᱫ ᱡᱚᱠᱷᱚᱱᱮ ᱞᱟᱹᱴᱩ ᱪᱟᱞᱟᱣᱮᱱ ᱛᱟᱢᱟ ᱡᱚᱠᱷᱚᱱ ᱯᱨᱟᱭ ᱟᱢ ᱦᱟᱱᱮ ᱮ ᱥᱟᱭᱴ ᱠᱷᱚᱱ ᱵᱮᱥᱤ ᱡᱚᱠᱷᱚᱱ ᱳᱡᱚᱱᱮ ᱦᱩᱭᱩᱜ ᱠᱟᱱ ᱛᱟᱢᱟ ᱩᱱ ᱛᱮᱫᱚ ᱧᱮᱞ ᱢᱮ ᱡᱚᱢ ᱦᱚᱸ ᱩᱱ ᱫᱚ ᱰᱷᱨᱮ ᱮ ᱡᱚᱢᱟᱭ ᱥᱮ ᱡᱩᱫᱟᱹ ᱜᱟᱱᱛᱮ ᱩᱱᱤ ᱤᱥᱤᱱᱟᱭ ᱩᱭᱩᱜ ᱛᱟᱢᱟ ᱢᱮᱱᱠᱷᱟᱱ ᱥᱤᱢ ᱫᱚ ᱟᱢ ᱜᱩᱯᱤ ᱵᱟᱝ ᱦᱩᱭᱩᱜ ᱛᱟᱢᱟ ᱯᱞᱟᱥ ᱟᱢ ᱡᱟᱦᱟᱸ ᱚᱱᱟ ᱦᱩᱲᱩ ᱪᱟᱣᱞᱮ ᱧᱮᱞ ᱢᱮ ᱦᱤᱨᱤᱡ ᱯᱟᱹᱥᱤᱨ ᱛᱟᱦᱮᱱ ᱜᱮᱭᱟ ᱤᱱᱟᱹ ᱠᱚ ᱠᱷᱚᱱ ᱜᱮ ᱜᱚᱦᱚᱢ ᱠᱚᱦᱚᱸ ᱧᱮᱞᱢᱮ ᱦᱤᱨᱤᱡ ᱯᱟᱹᱥᱤᱨ ᱛᱟᱦᱮᱱ ᱜᱮᱭᱟ ᱚᱱᱟ ᱠᱚ ᱠᱷᱚᱱᱜᱮ ᱦᱩᱭᱩᱜ-ᱟᱠᱚ᱾
ᱚᱱᱟ ᱜᱮᱛᱚ ᱪᱮᱫ ᱪᱤᱠᱟᱹᱭ ᱦᱩᱭᱩᱜ-ᱟ ᱚᱱᱟᱜᱮ ᱢᱤᱫᱴᱮᱱ ᱪᱟᱥ ᱤᱭᱟᱹ ᱦᱮᱸ ᱪᱟᱥ ᱢᱚᱛᱚ ᱫᱚ ᱵᱟᱝ ᱠᱟᱱᱟ ᱛᱚ ᱢᱤᱫᱴᱮᱱ ᱵᱮᱵᱽᱥᱟ ᱡᱟᱦᱟᱱᱟᱜ ᱜᱮ ᱢᱤᱫᱴᱮᱱ ᱠᱚᱨᱟᱣ ᱫᱚᱨᱠᱟᱨ ᱠᱟᱱᱟ᱾
ᱦᱩᱸ ᱤᱧ ᱚᱱᱮ ᱛᱩᱧ ᱞᱟᱹᱭ ᱟᱢ ᱠᱟᱱᱟ ᱥᱤᱢ ᱪᱟᱥ ᱟᱢ ᱥᱟᱺᱰᱤ ᱡᱩᱫᱤ ᱥᱤᱢ ᱥᱟᱺᱰᱤ ᱟᱢ ᱡᱩᱫᱤ ᱵᱚᱪᱷᱚᱨ ᱫᱤᱱ ᱨᱮ ᱡᱩᱫᱤ ᱫᱚᱥᱴᱤᱢ ᱫᱚᱦᱚ ᱫᱟᱲᱮᱭᱟᱠᱚᱣᱟ ᱥᱮ ᱟᱨᱟᱢ ᱥᱮ ᱟᱢ ᱚᱸᱰᱮ ᱟᱹᱰᱤ ᱩᱛᱟᱹᱨ ᱞᱟᱵᱷ ᱦᱩᱭᱩᱜ ᱛᱟᱢᱟ᱾
ᱚᱱᱟᱜᱮ ᱢᱤᱫᱴᱮᱱ ᱚᱲᱟᱜ ᱵᱮᱱᱟᱣ ᱦᱩᱭᱩᱜ-ᱟ ᱦᱮᱸ ᱚᱱᱟᱜᱮ ᱢᱤᱫᱴᱮᱱ ᱥᱩᱠᱨᱤ ᱢᱚᱱᱮ ᱟᱯᱟᱛᱚ ᱛᱚ ᱜᱚᱴᱟ ᱦᱩᱭ ᱟᱠᱟᱱᱟ᱾
ᱦᱮᱸ ᱥᱩᱠᱨᱤ ᱥᱩᱠᱨᱤ ᱦᱚᱸ ᱩᱱᱤ ᱞᱟᱹᱜᱤᱫ ᱡᱩᱫᱟᱹ ᱜᱟᱱᱛᱮ ᱚᱲᱟᱜ ᱫᱚᱨᱠᱟᱨᱚᱜ-ᱟ ᱟᱨ ᱥᱤᱢ ᱯᱨᱚᱛᱛᱮᱠᱴᱤ ᱡᱤᱱᱤᱥ ᱜᱮ ᱟᱢ ᱡᱩᱫᱤᱢ ᱟᱹᱥᱩᱞᱮᱢ ᱢᱚᱱᱮᱭᱮᱭᱟ ᱥᱮ ᱩᱱᱤ ᱞᱟᱹᱜᱤᱫ ᱟᱢ ᱛᱚ ᱚᱲᱟᱜ ᱫᱩᱣᱟᱹᱨ ᱛᱚ ᱵᱮᱱᱟᱣ ᱜᱮ ᱦᱳᱭᱳᱜ ᱛᱟᱢᱟ᱾
ᱦᱩᱸ,
ᱩᱱᱤ ᱢᱟᱱᱮ ᱟᱡ ᱛᱟᱦᱮᱸ ᱞᱟᱹᱜᱤᱫ ᱱᱟᱯᱟᱭ ᱥᱟᱺᱦᱤᱡ᱾
ᱚᱱᱟ ᱜᱮᱛᱚ᱾
ᱦᱮᱸ
ᱟᱯᱮᱥᱮᱱ ᱫᱚ ᱯᱷᱨᱢ ᱠᱚ ᱵᱟᱠᱚ ᱵᱮᱱᱟᱣᱟ ᱯᱷᱨᱢ ᱠᱚ?
ᱯᱨᱟᱢ ᱤᱭᱟᱹ ᱪᱮ ᱯᱳᱞᱴᱨᱤ ᱯᱷᱟᱨᱢ?
ᱦᱮᱸ ᱥᱟᱱᱛᱟᱲ ᱠᱚ᱾
ᱦᱮᱸ ᱯᱳᱞᱴᱨᱤ ᱯᱷᱟᱨᱢ ᱢᱮᱱᱟᱜ ᱵᱟᱲᱟᱜ ᱜᱮᱭᱟ ᱢᱮᱱᱟᱜ ᱫᱚ᱾
ᱯᱳᱞᱴᱨᱤ ᱯᱷᱟᱨ ᱢᱤᱫ ᱮᱠᱷᱟᱱ ᱯᱳᱞᱴᱨᱤ ᱯᱷᱟᱨᱢ ᱨᱮ ᱮᱠᱷᱚᱱ ᱛᱟᱨᱢᱟᱱᱮ ᱯᱩᱸᱡᱤ ᱫᱚᱨᱠᱟᱨ ᱰᱮᱲ ᱞᱟᱠᱷ ᱞᱮᱠᱟ ᱯᱩᱸᱡᱤ ᱫᱚᱨᱠᱟᱨ ᱛᱟᱨ ᱢᱟᱱᱮ ᱟᱢ ᱫᱚ ᱯᱷᱟᱨᱢ ᱵᱮᱱᱟᱣ ᱛᱮ ᱮᱢᱟᱱᱛᱮ ᱦᱮᱸ ᱟᱨ ᱢᱤᱫᱮᱱ ᱟᱨ ᱥᱩᱠᱨᱤ ᱯᱷᱟᱨᱢ ᱠᱚᱞᱫᱚ ᱠᱷᱚᱨᱪᱟ ᱫᱚ ᱵᱟᱹᱱᱩᱜ-ᱟ ᱥᱩᱠᱨᱤ ᱯᱷᱟᱨᱢ ᱨᱮᱫᱚ ᱠᱷᱚᱨᱪᱟ ᱫᱚ ᱵᱟᱹᱱᱩᱜ-ᱟ᱾ ᱵᱮᱲ ᱢᱟᱜ ᱠᱚᱢᱟ ᱢᱮᱱᱟᱜ ᱜᱮᱭᱟ ᱚᱲᱟᱜ ᱨᱮ᱾ ᱚᱱᱟᱢ ᱤᱭᱟᱹ ᱠᱟᱫᱟ ᱟᱨ ᱦᱮᱸ ᱟᱨ ᱪᱮᱛᱟᱢ ᱪᱮᱫᱟᱜ᱾ ᱪᱷᱟᱣᱱᱤ ᱫᱚ ᱦᱩᱭᱩᱜ ᱠᱟᱱᱟ ᱛᱟᱞᱮ ᱵᱟᱹᱜᱽᱲᱟᱹ ᱛᱮ ᱦᱚᱸ ᱜᱟᱱᱚᱜᱼᱟ ᱚᱱᱟ ᱫᱚ᱾
ᱦᱳᱭ ᱢᱟᱱᱮ ᱥᱩᱠᱨᱤ ᱟᱹᱥᱩᱞ ᱫᱚ ᱪᱮᱛᱟᱱ ᱪᱷᱟᱱᱤ ᱛᱮ ᱡᱩᱛ ᱫᱟᱲᱮᱭᱟᱭ ᱾ ᱠᱷᱟᱱ ᱜᱮ ᱟᱨ ᱡᱮᱢᱚᱱ ᱯᱳᱞᱴᱨᱤ ᱯᱷᱟᱨᱢ ᱩᱱᱠᱩ ᱫᱚ ᱥᱟᱭᱤᱴ ᱛᱮᱦᱚᱸ ᱱᱟᱯᱟᱭ ᱴᱷᱤᱠ ᱛᱮ ᱮᱥᱮᱫ ᱠᱚ ᱦᱩᱭᱩᱜᱼᱟᱥᱮ᱾
ᱦᱩᱸ
ᱟᱫᱚ ᱥᱩᱠᱨᱤ ᱫᱚ ᱚᱱᱮ ᱛᱚ ᱟᱨᱚ ᱡᱩᱫᱤ ᱟᱢ ᱱᱤᱡᱮ ᱛᱮᱠᱮ ᱦᱟᱱᱮᱢ᱾ ᱟᱸ ᱵᱟᱪᱪᱟ ᱡᱩᱫᱤ ᱟᱨᱦᱚᱢ ᱦᱚᱯᱚᱱ ᱦᱚᱪᱚ ᱠᱚᱣᱟ ᱡᱩᱫᱤᱢ ᱢᱚᱱᱮᱭᱟ ᱮᱸᱰᱮ ᱠᱷᱟᱱ᱾ ᱛᱚ ᱦᱮᱸ ᱢᱟᱱᱮ ᱡᱚᱛᱚ ᱫᱤᱠ ᱫᱤᱭᱮ ᱜᱮ᱾ ᱥᱩᱠᱨᱤ ᱯᱚᱠᱷᱮ ᱦᱚᱸ ᱴᱷᱤᱠ ᱜᱮᱭᱟ᱾
ᱥᱩᱠᱨᱤ ᱦᱚᱸ ᱧᱟᱢᱟ ᱥᱩᱠᱨᱤ ᱦᱚᱸ ᱡᱮ ᱨᱳᱜᱽ ᱵᱟᱝ ᱦᱤᱡᱩᱜᱼᱟ ᱥᱩᱠᱨᱤᱭᱟᱜ ᱦᱚᱸ ᱨᱳᱜᱽ ᱦᱤᱡᱩᱜᱼᱟ᱾
ᱦᱮᱸ ᱦᱮᱸ ᱥᱩᱠᱨᱤ ᱦᱚᱸ ᱦᱮᱡ ᱫᱚ ᱦᱤᱡᱩᱜᱼᱟ ᱯᱨᱚᱛᱮᱠᱴᱤ ᱡᱤᱱᱤᱥ ᱜᱮ ᱢᱤᱫᱴᱟᱝ᱾
ᱥᱩᱠᱨᱤ ᱢᱤᱫ ᱵᱚᱪᱷᱮᱢ ᱫᱚᱦᱭᱟ ᱥᱟᱛ ᱢᱟᱥ ᱟᱴ ᱢᱟᱥ ᱨᱮᱩᱢ ᱫᱚᱦᱚ ᱫᱟᱲᱮᱣᱟᱭᱟ ᱦᱮᱸ᱾ ᱩᱱᱤ ᱥᱩᱠᱨᱤ ᱢᱤᱱᱤᱢᱟᱢ ᱟᱢᱟᱜ ᱫᱟᱢᱚᱜ ᱛᱟᱢᱟ ᱢᱚᱴᱟᱢᱩᱴᱤ, ᱥᱟᱛ ᱦᱟᱡᱟᱨ ᱴᱟᱠᱟ ᱫᱚ ᱫᱟᱢᱚᱜ ᱜᱮᱭᱟᱭ᱾ ᱥᱟᱛ ᱦᱟᱡᱟᱨ ᱫᱚ ᱟᱴ ᱢᱟᱨ ᱮᱠ ᱵᱚᱪᱷᱚᱨ ᱠᱷᱟᱡ ᱫᱚ ᱟᱴ ᱦᱟᱡᱟᱨ ᱴᱟᱠᱟ ᱱᱚ ᱦᱟᱡᱟᱨ ᱴᱟᱠᱟ ᱫᱚ ᱧᱮᱞ ᱵᱟᱝ ᱦᱩᱭᱩᱜ ᱛᱟᱢᱟ᱾
ᱦᱮᱸ
ᱩᱸ ᱟᱫᱚ ᱥᱟᱛ ᱢᱤᱫ ᱩᱱᱠᱩ ᱫᱚ ᱦᱟᱨᱟᱜ ᱟᱠᱚ ᱡᱚᱠᱷᱚᱱ, ᱵᱟᱪᱪᱟ ᱥᱚᱢᱚᱭ ᱜᱮ ᱮᱠᱴᱩ ᱦᱟᱨᱟᱜ ᱛᱮᱠᱚ ᱫᱮᱨᱤᱜᱼᱟ ᱡᱚᱠᱷᱚᱱ ᱡᱚᱢ ᱠᱚ ᱥᱮᱲᱟ᱾ ᱴᱷᱤᱠ ᱜᱮ ᱥᱮ ᱛᱚᱠᱷᱚᱱ ᱫᱚ ᱵᱷᱟᱹᱜᱤ ᱠᱚ ᱦᱟᱨᱟᱜᱼᱟ᱾
ᱦᱮᱸ
ᱱᱤᱛᱚᱜ ᱫᱚ ᱫᱚᱨ ᱠᱟᱨᱚᱜ ᱠᱟᱱ ᱜᱮᱭᱟ ᱛᱚ ᱥᱩᱫᱩ᱾ ᱚᱱᱮ ᱛᱚ ᱚᱲᱟᱜ ᱢᱚᱛᱚ ᱨᱮᱱᱟᱝ᱾ ᱪᱟᱥ ᱵᱟᱥ ᱠᱚᱭᱚᱜ ᱠᱟᱛᱮ ᱦᱚᱸᱛᱚ ᱵᱟᱝ ᱜᱟᱱᱚᱜᱼᱟ ‌ᱚᱱᱠᱟ᱾ ᱚᱱᱠᱟ ᱡᱩᱫᱤ ᱟᱨ ᱦᱚᱢ ᱫᱚᱦᱚ ᱫᱟᱲᱮ ᱟᱠᱚᱣᱟ ᱥᱤᱢ ᱥᱩᱠᱨᱤ ᱟᱹᱰᱤ ᱡᱳᱨ ᱜᱮ ᱵᱷᱟᱜᱮ ᱭᱟ᱾ ᱟᱪᱪᱷᱟ ᱟᱯᱮ ᱚᱱᱛᱮ ᱜᱮᱰᱮ ᱯᱷᱟᱨᱟᱢ ᱵᱟᱠᱚ ᱫᱚᱦᱚᱭ ᱜᱮᱭᱟ᱾
ᱜᱮᱰᱮ ᱯᱷᱟᱨᱟᱢ ᱫᱚ ᱵᱟᱹᱱᱩᱜᱼᱟ᱾
ᱜᱮᱰᱮ ᱦᱚᱸᱠᱚ ᱞᱟᱹᱭ ᱜᱮᱭᱟ ᱛᱚ ᱜᱮᱰᱮ ᱫᱚ ᱵᱤᱞᱤ᱾ ᱵᱤᱞᱤ ᱟᱠᱷᱨᱤᱧ ᱛᱮ ᱚᱱᱟ ᱦᱚᱸ ᱠᱚ ᱞᱟᱹᱭᱼᱟ ᱵᱷᱟᱜᱮ ᱜᱮ ᱤᱭᱟᱹ ᱢᱮᱱᱟᱜᱼᱟ᱾
ᱜᱮᱰᱮ ᱯᱷᱮᱨᱟᱢ ᱦᱚᱸ ᱵᱷᱟᱹᱜᱤᱼᱟ ᱵᱤᱞᱤ ᱟᱫᱚᱢ ᱦᱚᱲ ᱫᱚ ᱵᱤᱞᱤ ᱯᱷᱮᱨᱟᱢ ᱠᱚ ᱠᱚᱨᱟᱣ ᱠᱟᱜᱼᱟ
ᱦᱮᱸ ᱵᱮᱞᱮᱜ ᱜᱮ
ᱦᱮᱸ ᱠᱷᱟᱹᱞᱤ ᱵᱤᱞᱤ ᱚᱪ ᱠᱚᱣᱟ ᱠᱚ᱾
ᱚ ᱦᱮᱸ ᱦᱮᱸ ᱦᱮᱸ ᱦᱮᱸ ᱡᱮᱢᱚᱱ ᱱᱚᱣᱟ ᱯᱳᱞᱴᱨᱤ ᱯᱷᱮᱨᱟᱢ ᱜᱮᱢ ᱞᱟᱹᱭ ᱫᱟ ᱚᱱᱠᱟ ᱦᱚᱸᱛᱚ᱾ ᱡᱮᱢᱚᱱ ᱢᱤᱫ ᱴᱷᱮᱱ ᱫᱚ ᱥᱩᱫᱩ᱾
ᱯᱳᱞᱴᱤ ᱯᱷᱟᱢ ᱫᱚ ᱞᱟᱹᱭ ᱢᱮ ᱥᱮ ᱯᱳᱞᱴᱤ ᱯᱷᱟᱢ ᱫᱚ ᱮᱠᱪᱩᱭᱤᱞᱤ ᱦᱩᱭᱩᱜ ᱠᱟᱱᱟ ᱯᱚᱸᱭᱛᱟᱞᱤᱥ ᱫᱤᱱ ᱨᱮᱠᱚ ᱨᱟᱠᱟᱵᱟ ᱪᱚᱞᱞᱤᱥ ᱯᱚᱸᱭᱛᱟᱞᱤᱥ ᱫᱤᱱ ᱛᱮ ᱪᱚᱞᱞᱤᱥ ᱯᱚᱸᱭᱛᱟᱞᱤᱥ ᱢᱚᱴᱟ ᱢᱩᱴᱤ ᱡᱩᱫᱤ ᱟᱢ ᱡᱩᱫᱤᱢ ᱫᱚᱦᱚ ᱠᱚᱣᱟ ᱥᱟᱛ ᱥᱚ ᱜᱮ᱾ ᱛᱚ ᱠᱩᱲᱤ ᱦᱟᱡᱟᱨ ᱴᱟᱠᱟ ᱯᱚᱭᱥᱟ ᱠᱩᱲᱤ ᱯᱚᱱᱮᱨᱚ ᱦᱟᱡᱟᱨ ᱯᱚᱭᱥᱟᱹᱭ ᱜᱮᱭᱟ᱾
ᱦᱮᱸ ᱟᱫᱚ ᱚᱱᱮ ᱯᱳᱞᱴᱨᱤ ᱯᱷᱟᱨᱟᱢ ᱫᱚᱠᱚ ᱞᱟᱹᱭᱼᱟ ᱮᱸ᱾ ᱡᱟᱸᱦᱟᱭ ᱡᱟᱦᱟ ᱴᱟᱜ ᱤᱭᱟᱹ ᱨᱮᱱ ᱯᱚᱨᱤᱵᱟᱨ ᱨᱮᱱ ᱦᱚᱲ ᱮᱢ ᱠᱚᱢ ᱜᱮᱭᱟ᱾ ᱵᱟᱝ ᱜᱟᱱᱚᱜᱼᱟ
ᱚᱱᱳ ᱚᱱᱟ ᱠᱟᱱ ᱜᱮᱭᱟ ᱢᱤᱫ ᱴᱮᱱ ᱦᱚᱲ ᱠᱚ ᱫᱚᱨ ᱠᱟᱨᱟ ᱟᱨ ᱫᱟᱜ ᱫᱚᱨ ᱠᱟᱨᱟ᱾ ᱵᱟᱝ
ᱦᱮᱸ - ᱦᱩᱸ
ᱠᱚᱢ ᱦᱚᱲ ᱫᱚ ᱵᱮᱥᱤ ᱦᱚᱲ ᱫᱚ ᱫᱚᱨ ᱠᱟᱨ, ᱛᱟᱨ ᱢᱟᱱᱮ ᱥᱟᱨᱟ ᱫᱤᱱ ᱢᱤᱫ ᱦᱚᱲ ᱫᱚ ᱛᱟᱦᱮᱸ ᱞᱟᱜᱟᱜᱼᱟ᱾ ᱚᱱᱟ ᱫᱚ ᱛᱟᱨ ᱢᱟᱱᱮ ᱥᱟᱨᱟ ᱫᱤᱱ ᱛᱟᱦᱮᱸ ᱞᱟᱜᱟᱜᱼᱟ᱾ ᱟᱨ ᱥᱩᱠᱨᱤ ᱠᱚ ᱥᱩᱠᱨᱤ ᱠᱚ ᱛᱟᱦᱮᱸ ᱞᱮᱱᱟ ᱥᱩᱠᱨᱤ ᱨᱮᱫᱚ ᱤᱱᱟᱹ ᱥᱟᱨᱟ ᱫᱤᱱ ᱛᱟᱦᱮᱸ ᱨᱮ ᱫᱚᱨᱠᱟᱨ ᱵᱟᱹᱱᱩᱜᱼᱟ᱾
ᱥᱟᱨᱟ ᱫᱤᱱ ᱫᱚ ᱵᱟᱝ ᱴᱟᱭᱤᱢ ᱴᱟᱭᱤᱢ ᱩᱱᱠᱩ ᱫᱚ ᱡᱚᱢ ᱮᱢᱟ ᱠᱚ ᱠᱷᱟᱱ ᱜᱮ᱾
ᱦᱮᱸ
ᱦᱮᱸᱮ ᱱᱮᱛᱟᱨ ᱦᱤᱸᱤᱱᱟᱹ ᱥᱤᱡᱤᱱ ᱫᱚ ᱛᱚᱵᱩ ᱴᱷᱤᱠ ᱜᱮᱭᱟ᱾ ᱜᱚᱴᱟ ᱫᱟᱹᱲ ᱵᱟᱲᱟ ᱛᱮ ᱟᱡ ᱮ ᱡᱚᱢ ᱫᱟᱲᱮᱭᱟᱜᱼᱟ ᱱᱤᱡᱮ ᱛᱮ ᱜᱮ ᱠᱤᱱᱛᱩ ᱱᱚᱜᱼᱚᱭ ᱢᱤᱫ ᱫᱷᱟᱣ ᱪᱟᱥ ᱦᱩᱲᱩ ᱨᱚᱦᱚᱭ ᱥᱮ ᱪᱟᱥ ᱤᱭᱟᱹ ᱠᱚ ᱦᱩᱭ ᱞᱮᱱ ᱠᱷᱟᱱ ᱫᱚ ᱩᱱᱫᱚ ᱵᱟᱲᱜᱮ ᱨᱮ ᱦᱚᱸᱦᱟᱹᱵᱤ ᱡᱟᱹᱵᱤ ᱫᱚᱢᱮ ᱦᱩᱭᱩᱜᱼᱟ᱾ ᱩᱱᱫᱚ ᱠᱤᱱᱛᱩ ᱥᱩᱠᱨᱤ ᱫᱚ, ᱥᱚᱵᱽ ᱥᱚᱢᱚᱭ ᱫᱚ ᱛᱚᱞ ᱠᱟᱜ ᱦᱩᱭᱩᱜ ᱛᱟᱢᱟ᱾
ᱦᱮᱸ ᱚᱱᱟ ᱤᱭᱟᱹᱛᱮ ᱢᱤᱫ ᱫᱷᱟᱣ ᱤᱧ ᱪᱟᱞᱟᱣ ᱦᱚᱭ ᱫᱚᱢᱮ ᱦᱚᱭ ᱟᱨ ᱟᱞᱮ ᱥᱮᱱ ᱪᱮᱨᱟᱭ ᱢᱤᱞ ᱵᱟᱝ ᱢᱮᱱᱟᱜᱼᱟ᱾ ᱠᱟᱴ ᱯᱟᱲᱟᱜ ᱚᱸᱰᱮᱧ ᱪᱟᱞᱟᱜᱼᱟ᱾ ᱢᱤᱫ ᱫᱷᱟᱣ ᱚᱸᱰᱮ
ᱯᱟᱴᱟ ᱵᱮᱱᱟᱣ ᱞᱟᱹᱜᱤᱫ?
ᱦᱳᱭ ᱟᱹᱰᱤ ᱫᱤᱱ ᱠᱷᱚᱱ ᱯᱟᱲᱟᱜ ᱵᱟᱝ ᱦᱩᱭ ᱠᱟᱱᱟ᱾ ᱥᱚᱱᱟ ᱡᱷᱩᱨᱤ ᱠᱟᱱᱟ ᱥᱚᱱᱟ ᱡᱷᱩᱨᱤ ᱠᱟᱴ᱾
ᱚᱸᱻ
ᱥᱚᱱᱟ ᱡᱷᱩᱨᱤ ᱠᱟᱴ ᱟᱨ ᱟᱯᱮ ᱥᱮᱱ ᱵᱟᱜᱟᱱ ᱠᱚ ᱢᱮᱱᱟᱜᱼᱟ ᱥᱮ ᱵᱟᱝ?
ᱦᱮᱸ ᱢᱮᱱᱟᱜ ᱜᱮᱭᱟ ᱤᱭᱟᱹ ᱥᱚᱱᱟ ᱡᱷᱩᱨᱤ ᱨᱮᱱᱟᱜ ᱫᱚ ᱵᱤᱨ ᱢᱮᱱᱟᱜᱼᱟ᱾
ᱥᱚᱱᱟ ᱡᱷᱩᱨᱤᱭᱟᱹ ᱫᱚ ᱯᱟᱞᱚᱝ ᱠᱚ ᱯᱟᱞᱚᱝ ᱠᱚ ᱨᱮᱭᱟᱜ ᱠᱷᱩᱨᱟᱹ ᱠᱚ ᱯᱟᱞᱚᱝ ᱠᱚ ᱨᱮᱱᱟᱜ ᱚᱱᱟ ᱯᱟᱞᱚᱱ ᱠᱚ ᱚᱱᱟ ᱠᱚ ᱡᱟᱵᱚᱛᱤᱭᱚ ᱵᱤᱥᱤ ᱠᱚ ᱠᱚᱨᱟᱣ ᱞᱟᱹᱜᱤᱫᱚᱜᱼᱟ ᱛᱚ᱾ ᱥᱳᱱᱟ ᱠᱩᱨᱤ ᱫᱚ ᱠᱟᱨᱚᱱ ᱥᱚᱢᱟᱡᱽ ᱨᱮᱫᱚ ᱠᱷᱩᱨᱟᱹ ᱵᱤᱥᱤ ᱠᱚ ᱵᱮᱱᱟᱣᱟ᱾ ᱚᱱᱟ ᱠᱚ ᱠᱷᱩᱨᱟᱹ ᱠᱚ ᱢᱟᱱ ᱠᱚ ᱥᱚᱠᱛᱚ ᱜᱮᱭᱟ ᱛᱚ ᱥᱚᱢᱟᱡᱽ ᱨᱮᱫᱚ᱾
ᱦᱩᱸ ᱚᱱᱟ ᱦᱮᱸ ᱚᱱᱟ ᱠᱷᱩᱨᱟᱹ ᱠᱚ ᱠᱚ ᱡᱩᱛ ᱜᱮᱭᱟ ᱯᱟᱴᱟ ᱦᱚᱸ ᱡᱩᱛᱩᱜ ᱜᱮᱭᱟ ᱡᱩᱛ ᱫᱚ᱾ ᱟᱨ ᱚᱱᱟ ᱯᱚᱴᱟᱥ ᱠᱚᱠᱚ ᱞᱟᱹᱭᱟ ᱚᱱᱟ ᱯᱚᱴᱟᱥ ᱠᱚ ᱵᱚᱨᱚᱱ ᱵᱷᱟᱜᱮᱭᱟ᱾
ᱯᱚᱴᱟᱥ ᱯᱚᱴᱟᱥ ᱫᱚ ᱤᱭᱩᱥᱤ
ᱦᱮᱸ ᱦᱳᱭ ᱚᱱᱟ ᱞᱮᱧᱡᱮᱨᱮᱨ ᱜᱮ
ᱟᱨ ᱪᱮᱫ ᱦᱩᱭᱩᱜᱼᱟ ᱚᱱᱟ ᱠᱷᱚᱱᱟᱜ ᱫᱚ ᱚᱱᱟ ᱫᱚ᱾
ᱚᱱᱟ ᱦᱚᱸᱛᱚ ᱤᱭᱟᱹᱟᱹᱜ ᱜᱮ ᱥᱤᱞᱯᱤᱧ ᱩᱱᱟᱹᱜ ᱦᱮᱸ ᱥᱤᱞᱯᱤᱧ ᱦᱚᱸ ᱦᱩᱭᱩᱜᱼᱟ ᱟᱫᱚ ᱥᱚᱠᱛᱚ ᱠᱟᱨᱛᱮ ᱫᱚᱢᱮ᱾ ᱟᱫᱚ ᱚᱱᱟ ᱫᱚ ᱫᱚᱢᱮ ᱫᱚ ᱵᱟᱝ ᱢᱚᱴᱟᱜ ᱟᱛᱚ ᱢᱳᱚᱴᱟ ᱫᱚ ᱢᱚᱴᱟᱜᱼᱟ᱾ ᱦᱮᱸ ᱦᱟᱢᱟᱞ ᱛᱮᱫᱚ ᱫᱚᱢᱮ ᱦᱟᱢᱟᱞ ᱜᱮᱭᱟ᱾
ᱦᱮᱸ ᱥᱚᱱᱟ ᱡᱩᱨᱤ ᱫᱚ ᱦᱟᱢᱟᱞᱚᱜ ᱟᱛᱚ᱾
ᱦᱩᱸ - ᱟᱨ ᱢᱤᱫᱴᱟᱝ ᱢᱮᱱᱟᱜᱼᱟ᱾ ᱤᱭᱟᱹ ᱚᱱᱟ ᱯᱟᱞᱚᱝᱠᱷᱚ ᱚᱱᱟ ᱡᱟᱦᱟᱸ ᱠᱷᱩᱨᱟ ᱠᱚ ᱞᱟᱹᱭᱟ ᱠᱷᱩᱨᱟ ᱢᱚᱫᱽᱫᱷᱮ ᱨᱮᱫᱚ ᱚᱱᱟ᱾ ᱟᱨ ᱡᱟᱹᱱᱩᱢ ᱠᱟᱨᱰ, ᱦᱮᱸ ᱥᱤᱥᱩ ᱦᱚᱸ ᱡᱟᱹᱱᱩᱢ
ᱡᱮᱱᱚ ᱡᱟᱦᱟᱸ ᱚᱱᱮ ᱱᱚᱜᱼᱚᱭ ᱡᱟᱦᱟᱸ ᱵᱟᱲᱜᱮ ᱡᱟᱦᱟᱸ ᱫᱟᱨᱮᱜ ᱠᱚ ᱚᱱᱟ ᱠᱚ ᱤᱭᱟᱹ ᱠᱚ᱾ ᱡᱟᱦᱟᱸ ᱠᱚ ᱢᱮᱛᱟᱜ ᱠᱟᱱᱟ, ᱚᱱᱟ ᱨᱮᱭᱟᱜ ᱚᱱᱟ ᱨᱮᱭᱟᱜ ᱵᱷᱟᱜᱤ ᱦᱩᱭᱩᱜᱼᱟ ᱾ ᱚᱱᱟ ᱨᱮᱭᱟᱜ ᱵᱷᱟᱜᱮ ᱦᱩᱭᱩᱜᱼᱟ᱾
ᱦᱮᱸ ᱟᱹᱰᱤ ᱥᱚᱠᱛᱚ ᱥᱟᱹᱦᱤᱡ ᱠᱚ ᱞᱟᱹᱭᱟ᱾
ᱦᱮᱸ ᱚᱱᱟ ᱫᱚ ᱵᱟᱨ ᱥᱚᱠᱛᱚ ᱫᱚ ᱟᱹᱰᱤ ᱢᱟᱡ ᱚᱱᱟ ᱫᱚ ᱜᱚᱴᱟ ᱨᱮᱜᱮ ᱢᱟᱡ ᱛᱟᱦᱮ ᱚᱱᱟ ᱫᱚ ᱫᱟᱲᱮᱭᱟᱜᱼᱟ᱾ ᱦᱚ ᱸ ᱚᱱᱟ ᱢᱟᱨᱮᱭᱟᱜ ᱡᱟᱦᱟᱸ ᱠᱚ ᱫᱟᱨᱮᱟ ᱵᱟᱝ᱾
ᱦᱮᱸ
ᱜᱚᱴᱟ ᱴᱟᱜ ᱜᱮ᱾
ᱦᱩᱸ
ᱛᱤᱦᱤᱧ ᱠᱩᱞᱤ ᱟᱹᱜᱩᱭ ᱭᱟ, ᱛᱟᱢᱚᱱᱮ ᱦᱚᱲ ᱛᱮ ᱯᱟᱲᱟᱜ ᱛᱚ ᱮᱠᱪᱩᱭᱮᱞᱤ ᱦᱮᱸ- ᱦᱮᱸ ᱢᱮᱱ ᱠᱟᱫᱟ ᱛᱤᱦᱤᱧ ᱢᱮᱱ ᱠᱟᱫᱟ ᱛᱚ᱾
ᱚᱻ ᱟᱪᱪᱷᱟ ᱾ ᱦᱮᱸ, ᱛᱚ ᱾
ᱚᱱᱟ ᱨᱮᱜᱮ, ᱪᱟᱞᱟᱜ ᱦᱩᱭᱩᱜ ᱠᱟᱱᱟ‌ ᱾
ᱟᱫᱚ ᱵᱟᱠᱷᱟᱱ ᱛᱚ, ᱦᱚᱜᱼᱚᱭ ᱛᱚ ᱦᱟᱸᱜ ᱡᱟᱹᱯᱩᱫ, ᱢᱤᱫ ᱫᱷᱟᱣ ᱟᱨᱟᱢᱵᱷᱚ ᱞᱮᱠᱷᱟᱱ ᱫᱚ, ᱩᱱ ᱛᱚ ᱦᱟᱸᱜ ᱵᱟᱝ ᱜᱟᱱᱚᱜᱼᱟ? ᱦᱟᱸᱜ ᱾
ᱦᱮᱸ, ᱟᱫᱚ ᱵᱟᱝᱟ ᱜᱟᱱᱚᱜ-ᱟ?
ᱦᱮᱸ ᱵᱟᱝ ᱜᱟᱱᱚᱜ ᱵᱚᱞᱛᱮ, ᱤᱫᱤ ᱟᱜᱩ ᱛᱮᱜᱮ ᱛᱚ, ᱞᱚᱦᱚᱫᱚᱜᱼᱟ ᱥᱮ ᱾
ᱦᱩᱸ ᱾
ᱦ ᱟᱨ ᱞᱚᱦᱚᱫ ᱞᱮᱱᱠᱷᱟᱱ ᱜᱮᱛᱚ, ᱚᱱᱟ ᱫᱟᱜ ᱮ ᱥᱟᱵ ᱞᱮᱠᱷᱟᱱ ᱜᱮᱛᱚ, ᱟᱫᱚ ᱵᱟᱸᱠᱟᱜᱼᱟ, ᱟᱥᱛᱮ-ᱟᱥᱛᱮ ᱾ ᱯᱟᱴᱟ ᱠᱚᱫᱚ, ᱡᱚᱠᱷᱚᱱ ᱦᱟᱱᱮ, ᱢᱚᱴᱟ ᱦᱮᱸᱻᱦᱮᱸ ᱾ ᱡᱚᱠᱷᱚᱱ ᱵᱟᱝ, ᱡᱩᱫᱤ ᱦᱟᱱᱟ ᱜᱚᱴᱟ, ᱛᱮᱜᱮᱢ ᱫᱚᱦᱚ ᱠᱟᱜᱼᱟ ᱾ ᱫᱟᱜ ᱨᱮ? ᱩᱱᱫᱚ, ᱚᱱᱟ ᱛᱮᱫᱚ, ᱛᱚᱵᱩ ᱴᱷᱤᱠ ᱜᱮᱭᱟ ᱾ ᱠᱤᱱᱛᱩ ᱢᱤᱫ ᱫᱷᱟᱣ, ᱟᱢ ᱡᱩᱫᱤ? ᱦᱮᱸ ᱾
ᱫᱚ ᱵᱷᱟᱜᱤ ᱤᱭᱟᱜᱼᱟ ᱾
ᱦᱳᱭ! ᱟᱨ ᱟᱢ ᱡᱩᱫᱤ? ᱚᱱᱟ ᱯᱟᱴᱟ ᱦᱚᱪᱚ, ᱠᱟᱛᱮᱫ ᱡᱩᱫᱤ, ᱢᱤᱫ ᱫᱷᱟᱣ ᱜᱟᱱ, ᱡᱩᱫᱤ ᱫᱟᱜ-ᱮ, ᱧᱟᱢ ᱠᱮᱫ ᱛᱟᱢᱟ? ᱚᱱᱟ ᱫᱚ ᱠᱤᱱᱛᱩ ᱤᱭᱟᱹᱜᱼᱟ ᱾ ᱚᱱᱟ, ᱵᱟᱸᱠᱟ, ᱵᱟᱸᱠᱟᱜᱼᱟ ᱨᱮᱱᱟᱜ ᱥᱚᱢᱵᱷᱚᱵᱚᱱᱟ ᱢᱮᱱᱟᱜᱼᱟ ᱾
ᱦᱩᱸ, ᱦᱩᱸ, ᱱᱚᱣᱟ ᱫᱚᱠᱚ ᱞᱟᱹᱭ ᱜᱮᱭᱟ ᱛᱚ, ᱚᱱᱟ ᱫᱚ ᱟᱻᱟᱫᱚᱢ ᱦᱚᱲ ᱫᱚ ᱢᱤᱫ ᱵᱚᱪᱷᱚᱨ ᱫᱟᱜ ᱠᱚ, ᱠᱷᱟᱣᱟᱣ ᱪᱚᱭᱟ ᱾ ᱵᱚᱨᱥᱟ ᱨᱮᱠᱚ ᱫᱚᱦᱚ ᱠᱚ ᱚᱠᱟ ᱫᱟᱜ ᱨᱮ?
ᱦᱮᱸ, ᱦᱮᱸᱻ ᱚᱠᱟ ᱠᱚ ᱠᱟᱴ ᱫᱚ? ᱚᱱᱠᱟ ᱜᱮᱥᱮ ᱾ ᱡᱮᱞᱮᱠ ᱢᱤᱫ ᱵᱚᱪᱷᱚᱨ, ᱚᱱᱟ ᱫᱟᱜ ᱮᱢ ᱡᱚᱢ ᱡᱷᱚᱜᱽ ᱠᱮᱫᱟ ᱾ ᱛᱟᱨᱯᱚᱨᱮᱢ ᱤᱭᱟᱹ ᱠᱮᱫᱟ ᱾ ᱦᱮᱸ ᱤᱼᱭᱼᱟᱼᱵ ᱛᱟᱞᱮ, ᱟᱯᱮ ᱥᱮᱫ ᱨᱤᱢᱤᱞᱮ ᱨᱟᱠᱟᱵ
ᱨᱤᱢᱤᱞ ᱛᱷᱤᱦᱤᱱ ᱫᱚ, ᱵᱟᱭ ᱨᱟᱠᱟᱵ ᱟᱠᱟᱫᱟ? ᱨᱤᱢᱤᱞ ᱱᱟ ᱱᱟᱥᱮᱱᱟᱜ, ᱞᱟᱦᱟ ᱨᱟᱠᱟᱵ ᱞᱮᱼᱟᱭ ᱾ ᱟᱯᱮ ᱥᱮᱱ?
ᱟᱞᱮ ᱥᱮᱫ ᱦᱚᱸ, ᱨᱤᱢᱤᱞ ᱫᱚ ᱵᱟᱭ ᱨᱟᱠᱟᱵ ᱠᱟᱫᱟ ᱾ ᱠᱷᱟᱱᱮᱠ ᱞᱟᱦᱟ ᱟᱸᱡᱚᱢᱚᱜ ᱠᱟᱱ ᱛᱟᱦᱮᱱ ᱾ ᱚᱸᱼᱟᱸ, ᱨᱤᱢᱤᱞ ᱥᱟᱰᱮ ᱟᱸᱡᱚᱢᱚᱜ ᱠᱟᱱ ᱛᱟᱦᱮᱸᱱ, ᱟᱫᱚ ᱱᱤᱛᱳᱜ ᱫᱚ ᱯᱩᱨᱟ ᱜᱮ, ᱦᱟᱱᱮ ᱵᱮᱲᱟ ᱜᱮᱭ ᱧᱮᱞ ᱧᱟᱢᱚᱜ ᱠᱟᱱᱟ ᱾